ᱦᱮᱸ ᱡᱚᱦᱟᱨ ᱜᱮ ᱾
ᱦᱮᱸ ᱡᱚᱦᱟᱨ ᱜᱮ ᱾
ᱟᱻ ᱪᱮᱫ ᱞᱮᱠᱟ ᱢᱮᱱᱟᱜ ᱢᱮᱭᱟ?
ᱦᱮᱸ ᱢᱚᱡᱽ ᱜᱮ ᱢᱤᱱᱟᱹᱧᱟ ᱟᱢ ᱜᱮ ᱚᱠᱟ ᱞᱮᱠᱟ ᱢᱮᱱᱟᱜ ᱢᱮᱭᱟ?
ᱚ ᱤᱧ ᱦᱚᱸ ᱮᱠᱷᱚᱱ ᱫᱚ ᱢᱚᱡᱽ ᱜᱮ ᱢᱤᱱᱟᱹᱧᱟ ᱾ ᱟᱨ ᱚᱲᱟᱜ ᱠᱚᱨᱮ ᱵᱮᱥ ᱜᱮ ᱢᱮᱱᱟᱜ ᱠᱚᱣᱟ?
ᱦᱮᱸ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ ᱾ ᱠᱚᱣᱟ, ᱟᱨ ᱟᱯᱮ ᱫᱚ?
ᱦᱮᱸ ᱟᱞᱮ ᱨᱮᱱ ᱦᱚᱸ ᱮᱠᱷᱚᱱ ᱫᱚ ᱚᱲᱟᱜ ᱠᱚᱨᱮ ᱫᱚᱦᱟᱜ ᱱᱟᱯᱟᱭ ᱵᱟᱲᱟ ᱜᱮ ᱦᱮᱱᱟᱜ ᱠᱚᱣᱟ ᱾ ᱛᱚ ᱛᱟᱦᱚᱞᱮ ᱱᱤᱛᱚᱜ ᱫᱚ ᱪᱮᱫ ᱮᱢ ᱪᱤᱠᱟᱹᱭᱮᱫᱟ?
ᱱᱤᱛᱚᱜ ᱫᱚ ᱪᱤᱠᱟᱹ ᱦᱚᱸ ᱵᱟᱝ ᱳᱭ ᱚᱞᱚᱜ ᱤᱧ ᱫᱲᱩᱵ ᱟᱠᱟᱱᱟ ᱾
ᱟᱪᱪᱷᱟ ᱛᱚ ᱫᱟᱹᱛᱟᱹᱱᱤ ᱠᱚᱫᱚ ᱦᱩᱭ ᱠᱟᱱᱟ ᱥᱮ ᱟᱹᱣᱨᱤ?
ᱦᱮᱸ ᱦᱩᱭ ᱠᱟᱱᱟ ᱾
ᱚ ᱛᱟᱦᱚᱞᱮ ᱟᱨ ᱱᱟᱥᱛᱟ ᱠᱚ? ᱦᱮᱸ ᱤᱧ ᱦᱚᱸ ᱫᱟᱹᱛᱟᱹᱱᱤ ᱫᱚᱧ ᱫᱟᱹᱛᱟᱹᱱᱤ ᱟᱠᱟᱱ ᱜᱮᱭᱟ ᱫᱟᱹᱛᱟᱹᱱᱤ ᱠᱟᱛᱮᱜ ᱦᱚᱜ ᱚᱭ ᱫᱩᱲᱩᱵ ᱵᱟᱲᱟ ᱦᱩᱭ ᱟᱠᱟᱱᱟ ᱾
ᱡᱚᱢ ᱜᱚᱫᱚ ᱦᱩᱭᱱᱟ ᱥᱮ ᱟᱣᱨᱤ?
ᱡᱚᱢ ᱠᱚᱫᱚ ᱦᱳᱭ ᱟᱠᱟᱱᱟ ᱚᱱᱮ ᱪᱟ ᱨᱩᱴᱤ ᱡᱚᱢ ᱦᱩᱭ ᱟᱠᱟᱱᱟ᱾
ᱚᱻ
ᱟᱢᱟᱜ ᱡᱚᱢ ᱧᱩ ᱫᱚ ᱦᱳᱭ ᱟᱠᱟᱱᱟ ᱥᱮ ᱵᱟᱝ ᱡᱚᱢ ᱠᱟᱫᱟᱢ ᱥᱮ ᱵᱟᱝ?
ᱦᱮᱸ ᱡᱚᱢ ᱟᱠᱟᱫᱤᱧ ᱾
ᱦᱚᱸ, ᱪᱮᱫ ᱮᱢ ᱡᱚᱢ ᱠᱮᱫᱟ?
ᱵᱤᱥᱠᱩᱴ ᱠᱚ, ᱪᱟ ᱠᱚᱜᱮ ᱾
ᱚ ᱚ
ᱟᱨ ᱛᱟᱦᱚᱞᱮ ᱟᱯᱮᱥᱮᱫ ᱚᱱᱠᱟ ᱛᱮᱦᱤᱧ ᱜᱟᱯᱟ ᱫᱟᱜ ᱡᱟᱹᱯᱩᱫ ᱠᱚ ᱪᱮᱫ ᱞᱮᱠᱟ?
ᱦᱮᱸ ᱫᱟᱜ ᱫᱚ ᱫᱚᱢᱮ ᱜᱮ ᱫᱟᱜ ᱠᱮᱫᱟᱭ
ᱦᱚᱸ
ᱟᱯᱮ ᱥᱮᱫ ᱫᱚ?
ᱦᱮᱸ ᱟᱞᱮᱥᱮᱫ ᱦᱚᱭ ᱫᱟᱜ ᱮᱫ ᱜᱮᱭᱟ ᱦᱚᱞᱟ ᱠᱷᱚᱱᱟᱜ ᱫᱟᱜ ᱫᱟ ᱡᱟᱹᱯᱩᱫ ᱮ ᱞᱟᱜᱟᱣ ᱠᱟᱫᱟᱭ᱾ ᱥᱟᱨᱟ ᱜᱷᱟᱹᱲᱤᱡ ᱫᱟᱜ ᱫᱟᱭ ᱫᱟᱜ ᱫᱟᱭ ᱟᱨᱚ ᱚᱱᱠᱟ ᱯᱷᱟᱠ ᱮᱟᱭ ᱟᱨᱚᱭ ᱫᱟᱜ ᱮᱟᱭ
ᱟᱨ ᱨᱚᱦᱚᱭ ᱠᱟᱹᱢᱤ ᱠᱚᱫᱚ ᱛᱤᱱᱟᱹᱜ ᱫᱷᱟᱹᱵᱤᱡ ᱠᱮᱫᱟᱠᱚ?
ᱨᱚᱦᱚᱭ ᱫᱚᱦᱟᱸᱜ ᱮᱠᱷᱚᱱ ᱫᱚᱦᱟᱸᱜ ᱚᱱᱠᱟ ᱫᱟᱜ ᱵᱟᱭ ᱫᱟᱜ ᱟᱠᱟᱫ ᱛᱮ ᱵᱟᱞᱮ ᱞᱟᱦᱟ ᱫᱟᱲᱮᱣ ᱠᱟᱫᱟ ᱦᱟᱸᱜ ᱢᱟᱱᱮ ᱜᱟᱹᱪᱷᱤ ᱠᱚᱫᱚ ᱞᱮ ᱤᱭᱟᱹᱯ ᱠᱮᱫ ᱜᱮᱭᱟ ᱛᱚᱞᱟ ᱫᱚᱦᱟᱸᱜ ᱦᱟᱨᱟ ᱟᱠᱟᱱ ᱜᱮᱭᱟ ᱟᱫᱚ ᱚᱱᱠᱟ ᱢᱟᱨᱟᱝ ᱧᱚᱜ ᱡᱚᱫᱤ ᱫᱟᱜᱟ ᱠᱷᱮᱛ ᱨᱮ ᱫᱟᱜ ᱞᱟᱜᱟᱣ ᱠᱟᱱ ᱥᱮ ᱟᱞᱮ ᱫᱚ ᱨᱚᱦᱚᱭᱟᱞᱮ ᱟᱨᱚᱢᱵᱚᱭᱟ ᱟᱫᱚ ᱫᱟᱜ ᱜᱮ ᱵᱟᱭ ᱫᱟᱜ ᱮᱫᱟ ᱟᱯᱮ ᱫᱚ ᱛᱤᱱ ᱥᱟᱺᱜᱤᱧ ᱠᱮᱫᱟ ᱯᱮ?
ᱛᱮᱦᱮᱧ ᱜᱟᱯᱟ ᱢᱮᱭᱟᱝ ᱠᱷᱚᱱ ᱜᱮ ᱨᱚᱦᱚᱭ ᱨᱮ ᱮᱦᱚᱵᱚ ᱦᱟᱸᱜ ᱫᱟᱜ ᱫᱚ ᱫᱟᱜ ᱟᱠᱟᱫ ᱜᱮᱭᱟᱭ ᱞᱟᱜᱟᱣ ᱟᱠᱟᱱᱟ ᱦᱮᱸ ᱦᱟᱨᱟ ᱟᱠᱟᱱᱟ᱾
ᱚ ᱛᱟᱦᱞᱮ ᱟᱯᱮ ᱫᱚ ᱚᱱᱠᱟ ᱦᱩᱲᱩ ᱡᱟᱦᱟᱸ ᱨᱚᱦᱚᱭ ᱚᱱᱟ ᱮ ᱥᱮᱨᱢᱟᱨᱮ ᱛᱤᱱ ᱫᱷᱟᱣ ᱯᱮ ᱪᱟᱥ ᱜᱮᱭᱟ ᱟᱯᱮ ᱫᱚ? ᱦᱮᱸ
ᱵᱟᱦᱟᱨ ᱵᱟᱨ ᱫᱷᱟᱣ ᱞᱮ ᱨᱚᱦᱚᱭ ᱜᱮᱭᱟ᱾
ᱚ ᱛᱚ ᱟᱯᱮ ᱫᱚ ᱚᱱᱠᱟ ᱥᱮᱨᱢᱟ ᱡᱟᱹᱲᱤ ᱫᱟᱜ ᱵᱷᱚᱨᱥᱟ ᱜᱮᱯᱮ ᱨᱚᱦᱚᱭ ᱛᱟᱦᱮᱸᱱᱟ? ᱥᱮ ᱚᱱᱠᱟ ᱥᱮᱞᱚ ᱥᱮ ᱤᱭᱟᱹ ᱠᱮᱱᱮᱞ ᱠᱚᱨᱮᱱᱟᱜ ᱫᱟᱜ ᱛᱮᱯᱮ ᱪᱟᱥ ᱜᱮᱭᱟ?
ᱟᱥᱟᱲ ᱵᱚᱸᱜᱟ ᱫᱚ ᱥᱮᱨᱢᱟ ᱡᱟᱹᱲᱤ ᱫᱟᱜ ᱛᱮ ᱟᱨ ᱚᱥᱤᱡᱤᱱ ᱠᱚ ᱨᱚᱦᱚᱭ ᱫᱚ ᱚᱱᱟ ᱫᱚ ᱥᱮᱞᱚ ᱠᱤ ᱵᱟᱝᱠᱷᱟᱱ ᱫᱚᱱ ᱚᱱᱮ ᱠᱮᱱᱮᱞ ᱫᱟᱜ ᱠᱚ ᱦᱤᱡᱩᱜᱼᱟ ᱚᱱᱟᱛᱮ
ᱚ ᱟᱪᱪᱷᱟ ᱢᱟᱱᱮ ᱟᱯᱮᱫ ᱫᱚ ᱢᱟᱱᱮ ᱫᱟᱜ ᱨᱮᱱᱟᱜ ᱫᱚ ᱚᱥᱩᱵᱤᱫᱷᱟ ᱫᱚ ᱵᱟᱭ ᱦᱳᱭᱳᱜ ᱜᱮᱭᱟ ᱦᱮᱸᱥᱮ?
ᱵᱟᱝᱟ
ᱦᱚᱸ ᱦᱮᱸ ᱟᱞᱮᱥᱮᱫ ᱫᱚ ᱚᱱᱠᱟ ᱧᱮᱞ ᱟᱠᱟᱱᱟ ᱡᱮ ᱦᱮᱸ ᱟᱞᱮ ᱫᱚ ᱥᱮᱨᱢᱟ ᱨᱮ ᱢᱤᱫ ᱫᱷᱟᱣ ᱜᱮᱞᱮ ᱪᱟᱥᱟ ᱱᱚᱜᱚ ᱱᱚᱣᱟ ᱟᱥᱟᱲ ᱵᱚᱸᱜᱟ ᱜᱮ
ᱦᱮᱸ
ᱟᱨ ᱦᱟᱱᱟ ᱥᱤᱛᱩᱝ ᱦᱩᱲᱩ ᱥᱮ ᱵᱟᱝ ᱤᱭᱟᱹ ᱞᱟᱹᱭᱟ ᱚᱱᱟ ᱫᱷᱚᱨᱚᱱ ᱦᱩᱲᱩ ᱚᱱᱟ ᱫᱚ ᱵᱟᱝᱞᱮ ᱨᱚᱦᱚᱭ ᱜᱮᱭᱟ ᱟᱞᱮᱥᱮᱫ ᱫᱚ ᱚᱱᱠᱟ ᱠᱮᱱᱮᱞᱥ ᱥᱮ ᱥᱮᱞᱚ ᱠᱚ ᱵᱟᱹᱱᱩᱜᱼᱟ ᱟᱨ ᱛᱟᱦᱚᱞᱮ ᱟᱫᱚ ᱫᱟᱜ ᱵᱟᱝᱠᱷᱟᱱ ᱫᱚ ᱪᱮᱫ ᱛᱮᱢ ᱨᱚᱦᱚᱭᱟ᱾
ᱦᱮᱸ
ᱛᱚ ᱛᱟᱦᱞᱮ ᱚᱱᱠᱟ ᱦᱩᱲᱩ ᱪᱟᱥ ᱵᱟᱫ ᱠᱟᱛᱮᱫ ᱚᱱᱠᱟ ᱥᱚᱵᱡᱤ ᱠᱚᱯᱮ ᱪᱟᱥ ᱜᱮᱭᱟ?
ᱥᱚᱵᱡᱤ ᱠᱚᱫᱚ ᱪᱟᱥ ᱫᱚᱞᱮ ᱪᱟᱥ ᱜᱮᱭᱟ ᱚᱲᱟᱜ ᱩᱛᱩ ᱡᱚᱢ ᱞᱟᱜᱤᱫ᱾
ᱚ ᱟᱫᱚ ᱚᱱᱟ ᱠᱚᱫᱚ ᱪᱮᱫ ᱠᱚᱯᱮ ᱪᱟᱥ ᱜᱮᱭᱟ ᱚᱲᱟᱜ ᱡᱚᱢ ᱨᱮ ᱞᱮᱠᱟ ᱫᱚ?
ᱦᱳᱭ ᱤᱭᱟ ᱜᱮ ᱟᱱᱟᱡᱽ ᱠᱚᱜᱮ ᱡᱷᱤᱸᱜᱟᱹ ᱠᱚ
ᱦᱮᱸ
ᱠᱩᱫᱽᱨᱤ ᱠᱚ ᱚᱱᱟ ᱠᱚᱜᱮᱞᱮ ᱪᱟᱥ ᱜᱮᱭᱟ ᱟᱲᱟᱜ ᱥᱟᱠᱟᱢ
ᱚ ᱟᱪᱪᱷᱟ ᱦᱮᱸ ᱟᱫᱚ ᱚᱱᱟ ᱦᱚᱸ ᱚᱲᱟᱜ ᱡᱚᱢ ᱨᱮ ᱞᱮᱠᱟ ᱨᱚᱦᱚᱭ ᱫᱚ ᱫᱚᱨᱠᱟᱨ ᱠᱟᱱ ᱜᱮᱭᱟ, ᱵᱟᱡᱟᱨ ᱨᱮᱢᱟ ᱱᱮᱛᱟᱨ ᱢᱟ ᱦᱟᱸᱜ ᱟᱹᱰᱤ ᱰᱷᱮᱨ ᱰᱷᱮᱨ ᱫᱟᱢ ᱠᱚ ᱦᱟᱛᱟᱣᱮᱼᱟ ᱾
ᱦᱮᱸ᱾
ᱦᱮ ᱟᱫᱚ ᱚᱲᱟᱜ ᱨᱮ ᱨᱚᱦᱚᱭ ᱞᱮᱠᱷᱟᱡ ᱫᱚ ᱡᱚᱠᱷᱚᱱ ᱢᱚᱱ ᱛᱚᱠᱷᱚᱱ ᱡᱚᱢ ᱥᱟᱱᱟᱣᱟ ᱩᱱᱜᱮ ᱵᱟᱲᱜᱮ ᱥᱮᱱ ᱠᱟᱛᱮ ᱟᱹᱜᱩ ᱠᱟᱛᱮᱮᱫ ᱩᱛᱩ ᱫᱟᱲᱮᱭᱟᱜᱼᱟ ᱾ ᱟᱫᱚ ᱵᱟᱡᱟᱨ ᱨᱮᱭᱟᱜ ᱫᱚ ᱚᱱᱠᱟ ᱡᱩᱫᱤ ᱠᱟᱹᱣᱰᱤ ᱠᱚ ᱵᱟᱝ ᱛᱟᱦᱮᱱ ᱠᱷᱟᱡ ᱫᱚ ᱵᱟᱡᱟᱨ ᱠᱷᱚᱡ ᱛᱚ ᱵᱟᱢ ᱠᱤᱨᱤᱧ ᱟᱹᱜᱩ ᱫᱟᱲᱮᱭᱟᱜᱼᱟ ᱾ ᱟᱨ ᱛᱟᱦᱚᱞᱮ ᱚᱱᱠᱟ ᱟᱞᱮ ᱟᱞᱮ ᱦᱚᱸ ᱪᱟᱥ ᱫᱚᱞᱮ ᱪᱟᱥ ᱜᱮᱭᱟ ᱚᱱᱠᱟ ᱚᱲᱟᱜ ᱡᱚᱢ ᱞᱮᱠᱟᱜᱮ ᱚᱱᱠᱟ ᱵᱟᱡᱟᱨ ᱨᱮ ᱟᱠᱷᱨᱤᱧ ᱠᱚᱫᱚ ᱵᱟᱝᱜᱮ᱾ ᱚᱲᱟᱜ ᱨᱮᱜᱮ ᱚᱱᱠᱟ ᱟᱲᱟᱜ ᱠᱚ ᱯᱟᱴ ᱟᱲᱟᱜ, ᱯᱟᱞᱚᱝ ᱟᱲᱟᱜ, ᱢᱩᱞᱟᱹ ᱟᱲᱟᱜ ᱟᱨ ᱚᱱᱠᱟ ᱵᱞᱟᱛᱤ, ᱵᱮᱸᱜᱟᱲ, ᱠᱩᱫᱽᱨᱤ ᱚᱱᱟ ᱠᱚᱫᱚ ᱢᱮᱱᱟᱜ ᱜᱮᱭᱟ, ᱦᱚᱛᱚᱫ ᱠᱚᱚᱱᱰᱷᱟ ᱚᱱᱟ ᱠᱚᱜᱮ ᱪᱟᱥ ᱦᱩᱭᱩᱜᱼᱟ, ᱢᱟᱱᱮ ᱠᱚᱢ ᱠᱚᱢ ᱡᱷᱚᱛᱚ ᱜᱮ᱾
ᱚᱸᱻ
ᱟᱨ ᱛᱟᱦᱞᱮ ᱚᱲᱟᱜ ᱠᱚᱨᱮ ᱛᱮᱦᱤᱧ ᱜᱟᱯᱟ ᱫᱚ ᱪᱮᱫ ᱠᱚᱯᱮ ᱠᱟᱹᱢᱤᱭᱮᱫᱟ?
ᱛᱮᱦᱮᱧ ᱜᱟᱯᱟ ᱫᱚ ᱠᱟᱹᱢᱤ ᱫᱚ ᱢᱟᱱᱮ ᱛᱚᱞᱟ ᱠᱚᱜᱮ ᱦᱟᱨᱟ ᱟᱠᱟᱱᱟ ᱚᱱᱟ ᱠᱚᱜᱮ ᱜᱟᱯᱟ ᱢᱮᱭᱟᱝ ᱠᱷᱚᱱᱞ ᱞᱮ ᱛᱳᱫ ᱞᱟᱹᱜᱤᱫᱼᱟ᱾
ᱟᱪᱪᱷᱟ᱾
ᱦᱟᱥᱟ ᱠᱚ ᱨᱮᱰᱤ ᱵᱟᱲᱟᱭ ᱫᱟᱞᱮ᱾
ᱦᱩᱸ ᱟᱨ ᱟᱯᱮ ᱫᱚ ᱚᱱᱛᱮ ᱪᱟᱥ ᱥᱩᱢᱟᱹᱭ ᱫᱚ ᱤᱭᱟᱹ ᱱᱟᱦᱮᱞ ᱛᱮᱠᱚ ᱥᱤ ᱜᱮᱭᱟ ᱥᱮ ᱚᱱᱠᱟ ᱱᱮᱛᱟᱨ ᱚᱱᱟ ᱜᱟᱹᱰᱤ ᱠᱚ ᱦᱮᱡ ᱟᱠᱟᱱ ᱫᱚ ᱚᱱᱟ ᱜᱟᱹᱰᱤ ᱛᱮᱜᱮ ᱠᱚ ᱥᱤᱭᱮᱫᱼᱟ?
ᱚ ᱟᱪᱪᱷᱟ ᱢᱟᱱᱮ ᱱᱟᱦᱮᱞ ᱛᱮᱫᱚ ᱥᱮ ᱰᱟᱝᱨᱤ ᱠᱟᱰᱟ ᱛᱮᱫ ᱢᱟᱱᱮ ᱠᱚᱢ ᱜᱮᱠᱚ ᱥᱤᱭᱮᱫᱼᱟ ᱦᱮᱸᱥᱮ᱾ ᱦᱮᱞᱳ᱾
ᱟᱯᱮ ᱫᱚ
ᱦᱮᱸ ᱟᱞᱮ ᱥᱮᱫ ᱦᱚᱸ ᱚᱱᱠᱟ ᱜᱟᱹᱰᱤ ᱟᱞᱮ ᱦᱚᱸ ᱜᱟᱹᱰᱤ ᱛᱮᱜᱮ ᱥᱤᱭᱟᱜᱼᱟ ᱵᱤᱥᱤ ᱚᱱᱠᱟ ᱰᱟᱹᱟᱝᱨᱤ ᱠᱟᱰᱟ ᱛᱚᱵᱮ ᱠᱷᱩᱵ ᱠᱚᱢᱜᱮ ᱢᱟᱱᱮ ᱮᱠᱟᱞ ᱵᱚᱱᱫᱚ ᱩᱛᱟᱹᱨ ᱠᱟᱱᱟ ᱚᱱᱠᱟ ᱫᱚ ᱵᱟᱝ᱾ ᱡᱮ ᱰᱟᱹᱝᱨᱤ ᱠᱟᱰᱟ ᱛᱮᱦᱚᱸ ᱥᱤ ᱫᱚᱠᱚ ᱥᱤᱭᱮᱫ ᱜᱮᱭᱟ ᱢᱮᱱᱠᱷᱟᱱ ᱠᱚᱢ᱾ ᱟᱨ ᱜᱟᱹᱰᱤ ᱛᱮᱜᱮ ᱡᱟᱹᱥᱛᱤ ᱠᱚ ᱥᱤ ᱦᱚᱪᱚᱭᱮᱫᱟ᱾
ᱚᱻ
ᱟᱨ ᱛᱟᱦᱚᱞᱮ ᱱᱚᱜᱼᱚᱭ ᱡᱮ ᱱᱤᱛᱳᱜ ᱟᱵᱚ ᱫᱚ ᱜᱚᱴᱟ ᱫᱤᱥᱚᱢ ᱨᱮᱜᱮ ᱱᱚᱜᱼᱚᱭ ᱡᱮ ᱵᱚᱨᱥᱟ ᱦᱤᱡᱩᱜ ᱠᱟᱱᱟ, ᱵᱚᱨᱥᱟ ᱨᱮ ᱟᱯᱮ ᱚᱲᱟᱜ ᱨᱮᱫᱚ ᱢᱟᱱᱮ ᱪᱮᱫ ᱛᱮᱯᱮ ᱤᱥᱤᱱ ᱜᱮᱭᱟ ᱫᱟᱠᱟ ᱠᱚ ᱢᱟᱱᱮ ᱥᱟᱦᱟᱱ ᱛᱮᱯᱮ ᱤᱥᱤᱱ ᱜᱮᱭᱟ ᱥᱮ ᱜᱮᱥ ᱛᱮ?
ᱵᱟᱝᱼᱟ ᱟᱞᱮ ᱫᱚ ᱥᱟᱦᱟᱱ ᱛᱮᱜᱮᱞᱮ ᱤᱥᱤᱱ ᱜᱮᱭᱟ᱾
ᱚ ᱚᱱᱠᱟ ᱥᱟᱦᱟᱱ ᱠᱚᱫᱚ ᱢᱟᱱᱮ ᱚᱠᱟ ᱠᱷᱚᱡ ᱯᱮ ᱟᱹᱜᱩᱭ ᱜᱮᱭᱟ, ᱚᱱᱠᱟ ᱥᱟᱦᱟᱱ ᱠᱤᱨᱤᱧ ᱜᱮᱭᱟᱯᱮ ᱥᱮ ᱚᱱᱠᱟ ᱯᱟᱦᱞᱟ ᱠᱚᱛᱮ ᱥᱮ ᱚ ᱵᱤᱨ ᱦᱮᱱᱟᱜᱼᱟ ᱟᱯᱮᱭᱟᱜ ᱫᱚ?
ᱦᱮᱸ ᱦᱮᱸ ᱥᱟᱢᱱᱮ ᱨᱮ ᱥᱩᱨ ᱨᱮᱜᱮ ᱵᱤᱨ ᱢᱮᱱᱟᱜᱼᱟ,
ᱚ ᱟᱪᱪᱷᱟ᱾ ᱥᱟᱨᱡᱚᱢ ᱵᱤᱨ ᱥᱮ ᱚᱱᱠᱟ ᱡᱟᱦᱟᱸᱱᱟᱜ ᱪᱮᱫ ᱵᱤᱨ?
ᱥᱟᱨᱡᱚᱢ ᱚᱱᱟᱛᱮᱜᱮ ᱫᱟᱠᱟ ᱞᱮ ᱤᱥᱤᱱ
ᱦᱮᱸ ᱟᱨ ᱛᱟᱦᱚᱞᱮ ᱟᱯᱮᱭᱟᱜ ᱟᱹᱛᱩ ᱫᱤᱥᱚᱢ ᱨᱮᱱᱟᱜ ᱢᱟᱱᱮ ᱚᱲᱟᱜ ᱫᱩᱣᱟᱹᱨ ᱠᱚᱫᱚ ᱪᱮᱫᱞᱮᱠᱟ ᱢᱟᱱᱮ ᱥᱮᱫᱟᱭ ᱞᱮᱠᱟ ᱚᱲᱟᱜ ᱦᱟᱥᱟ ᱨᱮᱱᱟᱜ ᱚᱲᱟᱜ ᱜᱮ ᱢᱮᱱᱟᱜ-ᱟ ᱥᱮ ᱚᱱᱠᱟ ᱯᱟᱠᱟ ᱚᱲᱟᱜ ᱠᱚᱠᱚ ᱵᱮᱱᱟᱣ ᱠᱟᱜ-ᱟ᱾
ᱵᱟᱝ-ᱟ ᱥᱮᱫᱟᱭ ᱞᱮᱠᱟ ᱜᱮ ᱦᱟᱥᱟ ᱚᱲᱟᱜ ᱠᱚᱜᱮ ᱢᱤᱫ ᱵᱟᱨ ᱫᱚ ᱯᱟᱠᱟ ᱚᱲᱟᱜ ᱠᱚ ᱵᱮᱱᱟᱣ ᱵᱮᱥᱤᱨ ᱵᱷᱟᱜᱽ ᱜᱮ ᱦᱟᱥᱟ ᱚᱲᱟᱜ ᱜᱮ᱾
ᱚ ᱛᱟᱦᱞᱮ ᱱᱚᱜ-ᱚᱭ ᱡᱮ ᱟᱵᱚ ᱫᱚ ᱟᱹᱛᱩ ᱫᱤᱥᱚᱢ ᱨᱮᱵᱚᱱ ᱛᱟᱸᱦᱱ ᱠᱟᱱᱟ, ᱟᱨ ᱱᱚᱜ-ᱚᱭ ᱡᱮ ᱦᱟᱥᱟ ᱚᱲᱟᱜ ᱠᱚᱜᱮ ᱱᱤᱛ ᱦᱟᱹᱵᱤᱡ ᱦᱚᱸ ᱦᱮᱱᱟᱜ ᱛᱟᱵᱚᱱ ᱜᱮᱭᱟ ᱛᱚ ᱦᱟᱥᱟ ᱚᱲᱟᱜ ᱠᱚᱫᱚ ᱚᱱᱟ ᱟᱯᱮ ᱦᱟᱥᱟ ᱚᱲᱟᱜ ᱨᱮᱱᱟᱜ ᱡᱟᱦᱱᱟᱜ ᱵᱷᱤᱛ ᱚᱱᱟ ᱫᱚ ᱪᱮᱫ ᱛᱮᱯᱮ ᱯᱚᱛᱟᱣ ᱜᱮᱭᱟ᱾ ᱵᱟᱹᱫᱽ ᱨᱮᱭᱟᱜ ᱦᱟᱥᱟ ᱛᱮ ᱥᱮ ᱚᱱᱠᱟ ᱠᱤᱨᱤᱧ ᱦᱟᱥᱟ ᱥᱮ ᱚᱱᱠᱟ ᱨᱚᱝ ᱠᱚᱛᱮ ᱜᱮᱯᱮ ᱯᱚᱛᱟᱣ ᱜᱮᱭᱟ᱾
ᱵᱟᱹᱫᱽ ᱦᱟᱥᱟ ᱛᱮᱦᱚᱸᱞᱮ ᱯᱚᱛᱟᱣ ᱜᱮᱭᱟ, ᱟᱨ ᱠᱤᱨᱤᱧ ᱦᱟᱥᱟ ᱛᱮᱦᱚᱸᱞᱮ ᱯᱚᱛᱟᱣ ᱜᱮᱭᱟ,
ᱚᱱᱟ ᱠᱤᱨᱤᱧ ᱦᱟᱥᱟ ᱫᱚ ᱢᱟᱱᱮ ᱪᱮᱫ ᱞᱮᱠᱟᱱ ᱦᱟᱥᱟ ᱧᱟᱢᱚᱜ-ᱟ ᱠᱤᱨᱤᱧ ᱛᱮ ᱚᱱᱟ ᱫᱚ᱾
ᱠᱤᱨᱤᱧ ᱛᱮ ᱤᱭᱟᱹ ᱧᱟᱢᱚᱜ-ᱟ ᱚᱱᱮ ᱨᱚᱝ ᱦᱟᱥᱟ ᱠᱚ᱾ ᱟᱨᱟᱜ ᱨᱚᱝ, ᱥᱩᱵᱩᱡ ᱨᱚᱝ, ᱥᱟᱥᱟᱝ ᱨᱚᱝ, ᱚᱱᱟ ᱠᱚᱛᱮ ᱦᱚᱸᱞᱮ ᱯᱚᱛᱟᱣ ᱜᱮᱭᱟ ᱟᱨ ᱵᱟᱝᱠᱷᱟᱱ ᱟᱞᱮ ᱥᱩᱨ ᱠᱚᱨᱮ ᱜᱮ ᱠᱷᱟᱫᱟᱱ ᱢᱮᱱᱟᱜ-ᱟ᱾ ᱠᱷᱟᱫᱟᱱ ᱠᱷᱚᱱᱞᱮ ᱟᱹᱜᱩᱭᱟ ᱵᱩᱨᱩ ᱥᱩᱨ ᱠᱚᱨᱮ ᱦᱟᱥᱟ ᱠᱚ ᱧᱟᱢᱚᱜ ᱜᱮᱭᱟ ᱚᱱᱟ ᱠᱚ ᱟᱹᱜᱩ ᱠᱟᱛᱮ ᱞᱮ ᱯᱚᱛᱟᱣᱟ᱾
ᱦᱩᱸ ᱟᱪᱪᱷᱟ ᱦᱮᱸ ᱟᱞᱮ ᱥᱮᱫ ᱫᱚ ᱦᱟᱸᱜ ᱚᱱᱠᱟ ᱨᱚᱝ ᱫᱚ ᱦᱟᱸᱜ ᱠᱷᱩᱵ ᱠᱚᱢ ᱜᱮ ᱦᱟᱸᱜ ᱧᱮᱞ ᱠᱟᱱᱟ ᱡᱮ ᱵᱟᱡᱟᱨ ᱨᱮ ᱡᱟᱦᱟᱸ ᱨᱚᱝ ᱠᱚ ᱧᱟᱢᱚᱜ-ᱟ᱾ ᱚᱱᱟ ᱫᱚ ᱠᱚᱢ ᱜᱮᱦᱟᱸᱜ ᱠᱚ ᱤᱭᱟᱹᱭᱟ ᱛᱚ ᱧᱮᱞ ᱫᱟ. ᱧ ᱨᱚᱝ ᱫᱚᱠᱚ ᱨᱚᱝ ᱮᱫ ᱜᱮᱭᱟ ᱢᱤᱫᱵᱟᱨ ᱚᱲᱟᱜ ᱛᱚ ᱟᱞᱮᱥᱮᱫ ᱫᱚ ᱵᱮᱥᱤ ᱮᱠᱷᱚᱱᱳ ᱚᱱᱟ ᱵᱟᱹᱫᱽ ᱨᱮᱭᱟᱜ ᱦᱟᱥᱟ ᱛᱮᱜᱮ ᱠᱚ ᱯᱚᱛᱟᱣᱟ᱾
ᱚ
ᱦᱮᱸ ᱟᱨ ᱚᱱᱠᱟ ᱟᱯᱮ ᱥᱮᱫ ᱚᱱᱠᱟ ᱵᱩᱨᱩ ᱠᱚ ᱢᱟᱱᱮ ᱫᱟᱬᱟᱱ ᱪᱟᱞᱟᱜ ᱵᱩᱨᱩ ᱠᱚ ᱢᱮᱱᱟᱜ ᱜᱮᱭᱟ ᱥᱮ ᱵᱟᱹᱱᱩᱜ-ᱟ᱾
ᱦᱮᱸ ᱵᱩᱨᱩ ᱠᱚᱫᱚ ᱢᱮᱱᱟᱜ-ᱟ ᱠᱟᱴᱤᱡ ᱥᱟᱺᱜᱤᱧ ᱨᱮ ᱢᱮᱱᱟᱜ-ᱟ᱾
ᱚ ᱟᱪᱪᱷᱟ ᱛᱟᱦᱚᱞᱮ ᱪᱟᱞᱟᱣ ᱵᱟᱲᱟ ᱠᱚ ᱦᱩᱭ ᱠᱟᱱᱟ ᱥᱮ ᱵᱟᱝ?
ᱦᱮᱸ ᱪᱟᱞᱟ ᱵᱟᱲᱟ ᱫᱚ ᱦᱳᱭ
ᱚ
ᱦ ᱥᱢ ᱪᱟᱞᱟᱜ
ᱦᱮᱸ ᱚᱱᱠᱟ ᱪᱟᱞᱟᱣ ᱦᱩᱭ ᱠᱟᱱ ᱜᱮᱭᱟ ᱟᱞᱮᱥᱮᱫ ᱦᱚᱸ ᱚᱱᱠᱟ ᱵᱩᱨᱩ ᱠᱚᱫᱚ ᱩᱱᱟᱹᱜ ᱠᱚᱢ ᱜᱮᱭᱟ ᱟᱞᱮᱥᱮᱫ ᱫᱚ ᱚᱱᱠᱟ ᱥᱩᱥᱱᱤ ᱵᱩᱨᱩ ᱢᱮᱱᱟᱜ-ᱟ᱾ ᱚᱱᱟ ᱥᱩᱥᱱᱤ ᱵᱩᱨᱩ ᱜᱮ ᱪᱟᱞᱟᱣ ᱦᱩᱭ ᱠᱟᱱ ᱛᱟᱦᱮᱸᱱᱟ ᱟᱫᱚ ᱚᱸᱰᱮ ᱫᱷᱤᱨᱤ ᱨᱮᱱᱟᱜ ᱠᱟᱸᱥᱟ ᱵᱟᱲᱟ ᱠᱟᱸᱥᱟ ᱛᱷᱟᱹᱨᱤ ᱞᱮᱠᱟᱱᱟᱜ ᱫᱷᱤᱨᱤ ᱨᱮᱱᱟᱜ ᱠᱚᱜᱮ ᱠᱚ ᱵᱮᱱᱟᱣᱟ ᱟᱨ ᱚᱸᱰᱮ ᱥᱟᱨᱟ ᱵᱚᱪᱷᱚᱨ ᱫᱟᱜ ᱡᱚᱨᱚᱜ-ᱟ᱾ ᱢᱟᱱᱮ ᱵᱚᱱᱫᱚ ᱜᱮ ᱵᱟᱹᱱᱩᱜ-ᱟ᱾ ᱚᱸᱰᱮ ᱢᱤᱫ ᱞᱮᱛᱟᱲ ᱜᱮ ᱫᱟᱜ ᱡᱚᱨᱚᱜ-ᱟ ᱚᱱᱟ ᱧᱮᱞ ᱛᱮᱭᱟᱜ ᱢᱮᱱᱟᱜ-ᱟ᱾ ᱟᱨ ᱵᱩᱨᱩ ᱨᱮ ᱚᱱᱠᱟ ᱯᱮᱭᱟ ᱵᱩᱨᱩ ᱢᱮᱱᱟᱜ-ᱟ ᱚᱸᱰᱮᱜᱮ ᱢᱤᱫ ᱥᱟᱶᱛᱮ ᱡᱚᱯᱚᱜ ᱜᱮ ᱦᱮᱱᱟᱜ-ᱟ᱾ ᱚᱱᱟᱜᱤ ᱧᱮᱞ ᱛᱮᱭᱟᱜ ᱫᱚ ᱢᱮᱱᱟᱜ-ᱟ ᱚᱸᱰᱮ ᱫᱚ᱾ ᱦᱳᱭ ᱟᱨ ᱛᱟᱦᱚᱞᱮ ᱦᱚᱜ-ᱚᱭ ᱡᱮ ᱮᱸ ᱠᱤᱪᱷᱩ ᱫᱤᱱ ᱢᱟᱲᱟᱝ ᱜᱮ ᱟᱵᱚᱣᱟᱜ ᱟᱸ ᱦᱩᱞ ᱢᱟᱦᱟ ᱯᱟᱨᱚᱢᱮᱱ ᱛᱟᱵᱚᱱᱟ,
ᱦᱮᱸ,
ᱛᱚ ᱦᱩᱞ ᱢᱟᱸᱦᱟ ᱟᱯᱮᱥᱮᱫ ᱫᱚ ᱚᱸᱠᱟ ᱪᱮᱫ ᱞᱮᱠᱟ ᱠᱚ ᱢᱟᱱᱟᱣ ᱜᱮᱭᱟ, ᱪᱮᱫ ᱞᱮᱠᱟ ᱠᱚ ᱢᱟᱱᱟᱣ ᱠᱮᱫᱟ?
ᱟᱞᱮᱥᱮᱫ ᱫᱚ ᱢᱩᱸᱻ ᱦᱩᱞ ᱢᱟᱦᱟ ᱫᱚ ᱢᱚᱸᱡᱽ ᱜᱮᱠᱚ ᱢᱟᱱᱟᱣ ᱜᱮᱭᱟ᱾ ᱟᱹᱰᱤ ᱢᱟᱨᱟᱝ ᱛᱮᱜᱮ ᱦᱩᱭᱩᱜ-ᱟ, ᱦᱮᱸ ᱦᱮᱸ᱾
ᱟᱸᱻᱪᱷᱟ
ᱵᱚᱸᱜᱟ ᱵᱩᱨᱩ ᱠᱚ ᱦᱳᱭᱳᱜᱼᱟ, ᱚᱱᱟ ᱯᱚᱨᱮ ᱵᱚᱸᱜᱟ ᱠᱚᱠᱚ ᱦᱤᱡᱩᱜᱼᱟ, ᱟᱨ ᱡᱚᱢ ᱢᱤᱫ ᱚᱱᱟᱠᱚ ᱚᱱᱟ ᱠᱚ ᱠᱟᱹᱢᱤ ᱦᱚᱲᱟ ᱦᱩᱭ ᱞᱮᱱᱠᱷᱟᱱ ᱛᱟᱨᱯᱚᱨᱮ ᱚᱸᱰᱮᱱ ᱮᱵᱽ ᱤᱭᱟᱹ ᱥᱳᱨᱮ ᱭᱟᱠᱚ᱾ ᱚᱱᱟ ᱯᱚᱨᱮ ᱱᱟᱭᱠᱮ ᱵᱟᱭ ᱱᱚᱱᱠᱟ, ᱟᱨ ᱟᱯᱮᱥᱮᱫ ᱫᱚ ᱪᱮᱫ ᱞᱮᱠᱟ ᱦᱩᱭᱩᱭ-ᱟ?
ᱦᱩᱸ ᱟᱞᱮᱥᱮᱫ ᱫᱚ ᱦᱟᱸᱜ ᱚᱸᱠᱟ ᱩᱱᱟᱹᱜ ᱡᱟᱠ ᱥᱟᱺᱦᱤᱡ ᱫᱚ ᱵᱟᱝ ᱦᱩᱭᱩᱜᱼᱟ, ᱢᱟᱱᱮ ᱢᱟᱱᱟᱣ ᱫᱚᱞᱮ ᱢᱟᱱᱟᱣ ᱜᱮᱭᱟ, ᱵᱟᱝ ᱢᱟᱱᱟᱣ ᱞᱮᱠ- ᱠᱟ ᱫᱚ ᱵᱟᱝ, ᱢᱟᱱᱮ ᱪᱤᱨ ᱩᱰᱟᱹᱣ ᱛᱮᱫ ᱦᱩᱭᱩᱜᱼᱟ ᱟᱨ ᱵᱟᱦᱟ ᱢᱟᱞᱟ ᱟᱨᱟᱣ ᱦᱩᱭᱩᱜᱼᱟ, ᱟᱨ ᱚᱸᱰᱮᱜ ᱛᱤᱨᱤᱥ ᱟ ᱢᱟᱱᱮ ᱩᱱ ᱦᱤᱞᱳᱜ ᱫᱤᱱ ᱪᱮᱫᱟᱜ ᱵᱚᱱ ᱢᱟᱱᱟᱣᱮᱜᱼᱟ, ᱚᱱᱟ ᱠᱚᱠᱚ ᱞᱟᱹᱭᱟ ᱟᱨ ᱩᱱᱠᱤᱱ ᱥᱤᱫᱩ ᱠᱟᱹᱱᱩ ᱣᱟᱜ ᱪᱩ ᱪᱤᱛᱟᱹᱨ ᱛᱟᱦᱮᱸᱱᱟ ᱥᱮ ᱚᱸᱰᱮ ᱟᱫᱚ ᱩᱸᱠᱤᱱ ᱚᱠᱚᱭ ᱠᱟᱱᱟ ᱠᱤᱱ ᱚᱱᱟ ᱤᱫᱤ ᱠᱟᱛᱮ ᱢᱤᱫ ᱵᱟᱨ ᱠᱟᱛᱷᱟ ᱚᱸᱰᱮ ᱞᱟᱹᱭ ᱦᱩᱭᱩᱜ-ᱟ, ᱟᱨ ᱚᱸᱠᱟ ᱠᱟᱛᱮᱜ ᱜᱮ, ᱢᱩᱪᱟᱹᱫ ᱵᱟᱲᱟ ᱦᱩᱭᱩᱜᱼᱟ ᱟᱞᱮᱥᱮᱫ ᱫᱚ ᱦᱟᱸᱜ᱾
ᱚᱻ
ᱦᱩᱸᱩᱸ, ᱟᱨ ᱛᱟᱦᱮᱞᱮ ᱟᱵᱚᱣᱟᱜ ᱱᱚᱜᱼᱚᱭ ᱡᱮ ᱡᱟᱦᱟᱸ ᱟᱵᱚᱣᱟᱜ ᱡᱟᱱᱟᱢ ᱟᱲᱟᱝ ᱥᱮ ᱪᱤ ᱠᱤ ᱟᱸ ᱟᱯᱮᱥᱮᱫ ᱫᱚ ᱚᱸᱠᱟ ᱛᱤᱱᱟᱹᱜ ᱴᱟᱜ ᱯᱟᱥᱱᱟᱣ ᱟᱠᱟᱱ ᱛᱟᱵᱚᱱᱟ?
ᱦᱮᱸᱻᱢ ᱟᱞᱮ ᱥᱮᱫ ᱨᱮᱫᱚ ᱜᱩᱣᱟᱹᱻᱢ ᱟᱢ ᱯᱟᱥᱱᱟᱣ ᱟᱠᱟᱱ ᱜᱮᱭᱟᱢ ᱩᱸ ᱵᱮᱥᱤ ᱜᱮ ᱾
ᱚ ᱢᱟᱱᱮ ᱚᱸᱠᱟ ᱤᱥᱠᱩᱞ ᱠᱚ ᱪᱟᱞᱟᱜ ᱠᱟᱱ ᱜᱮᱭᱟ ᱢᱟᱱᱮ ᱯᱟᱨᱟᱭᱢᱟᱹᱨᱤ, ᱦᱟᱭ ᱤᱥᱠᱩᱞ?